ᱦᱮᱸ ᱜᱚᱢᱠᱮ ᱡᱚᱦᱟᱨ ᱜᱮ᱾
ᱦᱮᱸ ᱜᱚᱢᱠᱮ ᱱᱟᱯᱟᱭ ᱜᱮᱭᱟᱵᱤᱱ ᱛᱚᱦᱚᱞᱮ?
ᱦᱮᱸ ᱜᱚᱢᱠᱮ ᱱᱟᱯᱟᱭ ᱜᱮ ᱢᱮᱱᱟᱜ ᱞᱤᱧᱟᱹ ᱟᱹᱞᱤᱧ ᱫᱚ ᱥᱟᱶᱛᱮ ᱚᱲᱟᱜ ᱦᱚᱲ ᱠᱚᱦᱚᱸ ᱡᱚᱛᱚᱜᱮ ᱱᱟᱯᱟᱭ ᱜᱮ ᱢᱮᱱᱟᱜᱼᱟ᱾ ᱜᱚᱝᱠᱮ ᱛᱮᱦᱮᱧ ᱫᱚ ᱟᱵᱚ ᱱᱚᱣᱟ ᱞᱟᱭᱚᱝ ᱤᱫᱤ ᱠᱟᱛᱮᱜ ᱞᱟᱝ ᱜᱟᱞᱚᱪᱼᱟ᱾ ᱢᱟᱲᱟᱝ ᱵᱮᱱ ᱞᱟᱹᱭ ᱠᱮᱭᱟ ᱜᱚᱢᱠᱮ ᱯᱚᱨᱤᱵᱮᱥ ᱵᱟ ᱞᱟᱭᱚᱝ ᱢᱮᱱ ᱞᱮᱠᱷᱟᱱ ᱪᱮᱫ ᱵᱮᱱ ᱵᱩᱡᱷᱟᱹᱣᱟ?
ᱯᱚᱨᱤᱵᱮᱥ ᱫᱚ ᱢᱤᱫ ᱠᱟᱛᱷᱟ ᱛᱮ ᱢᱮᱱ ᱜᱟᱱᱚᱜᱼᱟ ᱜᱚᱢᱠᱮ ᱟᱵᱚ ᱡᱟᱦᱟ ᱟᱵᱚᱣᱟᱜ ᱡᱟᱦᱟᱸ ᱦᱚᱲᱢᱚ ᱨᱮᱱᱟᱜ ᱡᱟᱦᱟᱸ ᱢᱮᱫ ᱛᱮ ᱢᱮᱸᱫ ᱛᱮ ᱡᱟᱦᱟᱸ ᱡᱟᱦᱟᱸᱥᱮᱫ ᱜᱮᱵᱚᱱ ᱠᱚᱭᱚᱜ ᱧᱮᱧᱟᱢᱟ ᱫᱟᱨᱮ ᱱᱟᱹᱲᱤ ᱡᱤᱵᱽ ᱡᱤᱭᱟᱹᱞᱤ ᱡᱟᱦᱟᱸ ᱜᱮ ᱢᱮᱫ ᱛᱮᱵᱚᱱ ᱧᱮᱧᱟᱢᱟ ᱚᱱᱟᱜᱮ ᱯᱚᱨᱤᱵᱮᱥ᱾ ᱢᱮᱱ ᱫᱚ ᱡᱟᱦᱟᱸ ᱫᱚ ᱡᱚᱲᱚ ᱯᱚᱫᱟᱨᱛᱷᱚ ᱵᱟᱫ ᱛᱮ᱾
ᱦᱮᱸ ᱟᱹᱰᱤ ᱡᱚᱛᱷᱟᱛ᱾ ᱠᱟᱛᱷᱟ ᱵᱮᱱ ᱞᱟᱹᱭ ᱟᱠᱟᱫᱼᱟ ᱜᱚᱝᱠᱮ ᱚᱱᱟ ᱤᱭᱟᱹᱛᱮ ᱥᱟᱭ ᱥᱟᱭ ᱥᱟᱨᱦᱟᱣ᱾
ᱚ
ᱯᱚᱨᱤᱵᱮᱥ ᱢᱮᱱ ᱞᱮᱠᱷᱟᱱᱡ ᱫᱚ ᱟᱵᱚ ᱱᱚᱣᱟ ᱟᱰᱮᱯᱟᱥᱮ ᱨᱮᱱᱟᱜ ᱡᱚᱛᱚ ᱡᱤᱱᱤᱥ ᱜᱮ ᱵᱩᱡᱷᱟᱹᱜᱼᱟ᱾
ᱦᱳᱭ᱾
ᱢᱮᱱᱠᱷᱟᱱ ᱜᱚᱢᱠᱮ ᱯᱚᱨᱤᱵᱮᱥ ᱪᱮ ᱯᱨᱟᱠᱨᱤᱛᱤ ᱵᱷᱤᱛᱤᱨ ᱨᱮᱜᱮ ᱢᱮᱱᱟᱜᱼᱟ ᱱᱚᱣᱟ ᱯᱨᱟᱠᱨᱤᱛᱤ ᱵᱷᱤᱛᱨᱤ ᱨᱮᱜᱮ ᱜᱚᱝᱠᱮ᱾
ᱦᱮᱸ ᱜᱚᱢᱠᱮ ᱱᱚᱣᱟ ᱯᱨᱟᱠᱨᱤᱛᱤᱠ ᱵᱷᱤᱛᱨᱤ ᱨᱮᱜᱮ ᱯᱚᱨᱤᱵᱮᱥ ᱫᱚ ᱢᱮᱱᱟᱜ ᱟᱠᱟᱫᱟ᱾
ᱦᱮᱸ᱾
ᱟᱨ ᱜᱚᱢᱠᱮ ᱱᱚᱣᱟ ᱟᱵᱚᱣᱟᱜ ᱯᱚᱨᱤᱵᱮᱥ ᱥᱮ ᱞᱟᱭᱚᱝ ᱱᱚᱣᱟ ᱨᱟᱹᱯᱩᱫᱚᱜ ᱠᱟᱱ ᱵᱟᱨᱮᱛᱮ ᱥᱮ ᱱᱚᱥᱴᱚᱜ ᱠᱟᱱ ᱵᱟᱨᱮᱛᱮ ᱵᱟᱨ ᱯᱮ ᱠᱟᱛᱷᱟ ᱞᱟᱹᱭ ᱵᱤᱱ?
ᱜᱚᱝᱠᱮ ᱧᱮᱞ ᱞᱮᱠᱷᱟᱱ ᱮᱢ ᱯᱚᱨᱤᱵᱮᱥ ᱵᱟᱹᱲᱤᱡᱚᱜ ᱠᱟᱱ ᱫᱚ ᱟᱹᱰᱤ ᱟᱭᱢᱟ ᱠᱟᱨᱚᱱ ᱜᱮ ᱢᱮᱱᱟᱜᱼᱟ ᱛᱚᱵᱮ ᱾ ᱱᱚᱜᱼᱚᱭ ᱡᱮ ᱜᱟᱹᱰᱤ ᱜᱷᱚᱲᱟ ᱠᱚ ᱱᱤᱛᱚᱜ ᱫᱚ ᱵᱟᱹᱲᱛᱤ ᱟᱠᱟᱱᱛᱮ᱾
ᱚᱱᱟ ᱠᱚᱨᱮᱱᱟᱜ ᱦᱚᱭ ᱩᱰᱩᱠᱚᱜ ᱠᱟᱱᱛᱮ᱾ ᱯᱚᱨᱮᱵᱮᱥ ᱦᱚᱸ ᱵᱟᱹᱲᱤᱡᱚᱜ ᱠᱟᱱᱟ ᱟᱨ ᱾ ᱡᱟᱦᱟᱸ ᱟᱵᱚ ᱯᱞᱟᱥᱴᱤᱠ ᱠᱚᱵᱚᱱ, ᱵᱮᱵᱚᱦᱟᱨᱮᱼᱟ ᱚᱱᱟ᱾ ᱥᱚᱴᱷᱤᱠ ᱡᱟᱭᱜᱟ ᱨᱮ ᱵᱟᱝ ᱜᱤᱰᱤ ᱠᱟ ᱠᱟᱛᱮ ᱛᱷᱟᱹᱲᱤ ᱵᱚᱱ ᱜᱤᱰᱤᱭᱟᱜᱼᱟ, ᱚᱱᱟ ᱠᱚ ᱡᱟᱛᱮ ᱱᱟᱯᱟᱭ ᱛᱮᱵᱚᱱ ᱜᱤᱰᱤᱭ ᱢᱟ ᱾ ᱦᱚᱜᱱᱤᱭᱟᱹ ᱠᱚ ᱟᱨᱠᱤ ᱾
ᱦᱮᱸ ᱜᱚᱝᱠᱮ ᱟᱹᱰᱤ ᱱᱟᱯᱟᱭ ᱠᱟᱛᱷᱟ ᱵᱤᱱ ᱢᱮᱱ ᱠᱟᱫᱟ᱾ ᱡᱟᱦᱟᱸ ᱮᱠ ᱱᱚᱢᱵᱚᱨ ᱛᱮᱫᱚ ᱞᱟᱹᱭ ᱜᱟᱱᱚᱜᱼᱟ, ᱡᱮ ᱱᱚᱜᱼᱚᱭ ᱡᱟᱦᱟᱸ ᱜᱟᱹᱰᱤ ᱨᱮᱱᱟᱜ ᱡᱟᱱᱵᱟᱦᱚᱱ ᱨᱮᱱᱟᱜ ᱚᱱᱟ ᱫᱷᱩᱦᱟᱹᱛᱮ ᱟᱹᱰᱤᱴᱟᱜ ᱵᱟᱹᱲᱤᱡᱚᱜ ᱠᱟᱱᱟ, ᱡᱮᱞᱮᱠᱟ ᱪᱮᱫ ᱞᱮᱠᱟ ᱵᱟᱹᱲᱤᱡᱚᱜ ᱠᱟᱱᱟ᱾ ᱡᱮᱢᱚᱱ ᱫᱟᱨᱮ ᱱᱟᱹᱲᱤ ᱫᱚ᱾ ᱥᱟᱠᱟᱢ ᱠᱚ ᱾ ᱚᱠᱥᱤ ᱮ ᱠᱟᱨᱵᱚᱱᱰᱟᱭ ᱚᱠᱥᱟᱭᱤᱰ ᱮ ᱦᱟᱛᱟᱣᱟ, ᱟᱨ ᱚᱠᱥᱤᱡᱮᱱᱮ ᱟᱲᱟᱜᱟ ᱾ ᱟᱨ ᱟᱵᱚ ᱫᱚ ᱚᱠᱥᱤᱡᱮᱱ ᱵᱚᱱ ᱦᱟᱛᱟᱣᱟ, ᱟᱨ ᱠᱟᱨᱵᱚᱱᱰᱟᱭ ᱚᱠᱥᱟᱭᱤᱰ ᱵᱚᱱ ᱟᱲᱟᱜᱟ ᱾ ᱟᱨ ᱱᱚᱝᱠᱟ ᱜᱮ, ᱡᱩᱚᱫᱤ ᱫᱷᱩᱦᱟᱹ ᱠᱚ ᱵᱟᱹᱲᱛᱤ ᱪᱟᱞᱟᱣ ᱤᱫᱤ ᱞᱮᱱᱠᱷᱟᱱ, ᱢᱤᱫ ᱫᱤᱱ ᱦᱤᱞᱳᱜ ᱫᱟᱨᱮ ᱱᱟᱹᱲᱤ ᱫᱚ ᱱᱚᱥᱴᱚᱜᱼᱟ, ᱟ ᱱᱚᱥᱴᱚ ᱞᱮᱱᱠᱷᱟᱱ ᱫᱚ ᱠᱟᱨᱵᱚᱱᱰᱟᱭ ᱚᱠᱥᱟᱭᱤᱰ ᱵᱟᱹᱲᱛᱤᱜᱼᱟ ᱾ ᱛᱤ, ᱚᱠᱥᱟᱭᱤᱰ ᱛᱟᱦᱚᱞᱮ ᱟᱵᱚ ᱟᱨ ᱱᱚᱣᱟ ᱤᱭᱟᱹ ᱯᱚᱨᱤᱵᱮᱥ ᱨᱮᱱᱟᱜ, ᱟᱹᱰᱤ ᱢᱟᱨᱟᱝ ᱜᱟᱹᱦᱤᱨ ᱥᱟᱹᱜᱟᱹᱭ ᱢᱮᱱᱟᱜ ᱛᱟᱵᱚᱱᱟ᱾ ᱡᱮ ᱟᱵᱚ ᱵᱟᱧᱪᱟᱣ ᱫᱚᱦᱚ ᱞᱟᱹᱜᱤᱫ ᱛᱮ ᱯᱚᱨᱤᱵᱮᱥ ᱵᱟᱧᱪᱟᱣ ᱫᱚᱦᱚᱭ ᱦᱳᱭᱳᱜ ᱛᱟᱵᱚᱱᱟ᱾ ᱟᱨ ᱯᱚᱨᱤᱵᱮᱥ ᱵᱟᱧᱪᱟᱣ ᱫᱚᱦᱚ ᱞᱟᱹᱜᱤᱫ ᱛᱮ, ᱟᱵᱚ ᱵᱟᱧᱪᱟᱣ ᱛᱟᱦᱮᱱ ᱦᱳᱭᱳᱜ ᱛᱟᱵᱚᱱᱟ ᱾
ᱦᱚᱸ, ᱟᱹᱰᱤ ᱫᱟᱢᱟᱱ ᱠᱟᱛᱷᱟ ᱵᱮᱱ ᱞᱟᱹᱭ ᱠᱟᱜᱼᱟ ᱜᱚᱢᱠᱮ᱾ ᱟᱨ ᱢᱤᱫᱴᱮᱱ ᱠᱩᱠᱞᱤ ᱞᱤᱧ ᱞᱟᱹᱭᱟ, ᱜᱚᱢᱠᱮ ᱟᱵᱮᱱ ᱴᱷᱮᱱ ᱡᱮ ᱦᱚᱜᱼᱚᱭ ᱯᱚᱨᱤᱵᱮᱥ ᱚᱵᱚᱣᱟᱜ ᱡᱤᱭᱚᱱ ᱨᱮ ᱪᱮᱫ ᱞᱮᱠᱟᱱ ᱮᱱᱮᱢᱮ ᱮᱢᱟᱵᱚᱱ ᱠᱟᱱᱟ ᱟᱨᱠᱤ᱾
ᱯᱚᱨᱤᱵᱮᱥ ᱟᱵᱚᱣᱟᱜ᱾ ᱮᱱᱮᱢ ᱜᱚᱝᱠᱮ, ᱟᱹᱰᱤ ᱢᱟᱨᱟᱝ ᱮᱱᱮᱢ ᱠᱟᱱ ᱛᱟᱵᱚᱱᱟ ᱜᱚᱢᱠᱮ ᱾ ᱢᱟᱱᱮ ᱯᱚᱨᱤᱵᱮᱥ ᱛᱟᱦᱮᱸ ᱞᱮᱱᱠᱷᱟᱱ, ᱜᱚᱝᱠᱮ ᱦᱚᱜᱼᱚᱭ ᱡᱟᱸᱦᱟ ᱦᱚᱭ ᱦᱤᱸᱥᱤᱫ᱾ ᱟᱹᱰᱤ ᱜᱮ ᱟᱹᱰᱤᱜᱮ ᱨᱮᱭᱟᱲ ᱜᱮ ᱦᱤᱡᱩᱜ ᱠᱟᱱᱟ ᱜᱚᱝᱠᱮ, ᱵᱟᱠᱷᱟᱱ ᱡᱩᱫᱤ ᱡᱟᱦᱟᱸ ᱢᱮᱱ ᱜᱟᱱᱚᱜᱼᱟ᱾ ᱢᱩᱨᱩᱵᱷᱩᱢᱤ ᱡᱟᱭᱜᱟᱟ ᱨᱮ ᱚᱸᱰᱮ ᱫᱚ, ᱫᱟᱨᱮ ᱱᱟᱜ ᱵᱟᱝ ᱵᱟᱹᱱᱩᱜ ᱠᱷᱟᱹᱛᱤᱨ ᱟᱹᱰᱤ ᱜᱮ ᱞᱚᱞᱚ ᱞᱚᱞᱚ ᱦᱚᱭ ᱦᱤᱡᱩᱜᱼᱟ, ᱟᱨ ᱟᱵᱚ ᱱᱚᱣᱟ ᱵᱩᱨᱩ ᱫᱤᱥᱚᱢ ᱥᱮ ᱱᱟᱥᱮᱱᱟᱜ ᱾ ᱫᱤᱥᱚᱢ ᱠᱚ ᱱᱚᱣᱟ ᱠᱚᱨᱮᱫ ᱫᱚ, ᱟᱹᱰᱤ ᱨᱮᱭᱟᱲ ᱥᱟᱺᱦᱤᱡ ᱜᱮ, ᱱᱟᱯᱟᱭ ᱜᱮ ᱦᱚᱭ ᱫᱚ ᱦᱤᱡᱩᱜᱼᱟ ᱜᱚᱝᱠᱮ ᱾
ᱦᱩ, ᱟᱹᱰᱤ ᱱᱟᱯᱟᱭ ᱠᱟᱛᱷᱟ ᱵᱮᱱ ᱞᱟᱹᱭ ᱠᱟᱜᱼᱟ, ᱜᱚᱝᱠᱮ ᱱᱚᱣᱟ᱾ ᱯᱚᱨᱤᱵᱮᱥ ᱥᱮ ᱞᱟᱭᱚᱝ ᱫᱚ ᱟᱵᱚ ᱵᱟᱧᱪᱟᱣ ᱛᱟᱦᱮᱱ ᱞᱟᱹᱜᱤᱫ, ᱞᱟᱹᱠᱛᱤᱭᱟᱱ ᱚᱠᱥᱤᱡᱮᱱ ᱫᱟᱜ ᱡᱚᱢᱟᱜ, ᱟᱨ ᱛᱟᱦᱮᱱ ᱴᱷᱟᱶ ᱮᱢᱟᱵᱚᱱ ᱟᱵᱚᱱᱟᱜ ᱱᱟᱯᱟᱭ ᱡᱤᱭᱚᱱ᱾ ᱠᱷᱮᱢᱟᱣ ᱞᱟᱹᱜᱤᱫ ᱢᱤᱫ, ᱱᱟᱯᱟᱭ ᱟᱨ ᱢᱟᱹᱭᱞᱟᱹ ᱵᱮᱜᱚᱨ ᱯᱚᱨᱤᱵᱮᱥ ᱟᱹᱰᱤ, ᱞᱟᱹᱠᱛᱤᱭᱟᱱ ᱜᱮᱭᱟ, ᱜᱚᱝᱠᱮ ᱱᱤᱛᱚᱜ ᱤᱧᱟᱹᱜ ᱢᱤᱫᱴᱟᱝ ᱠᱩᱠᱞᱤ ᱢᱮᱭᱟ, ᱟᱵᱚᱣᱟᱜ ᱱᱚᱣᱟ ᱡᱤᱭᱚᱱ ᱨᱮ, ᱯᱚᱨᱤᱵᱮᱥ ᱩᱱᱟᱹᱜ ᱞᱟᱹᱠᱛᱤᱭᱟ ᱜᱚᱝᱠᱮ? ᱪᱮᱜ ᱞᱟᱹᱜᱤᱫ ᱟᱵᱮᱱᱟᱜ ᱢᱚᱛ ᱛᱮ, ᱞᱟᱹᱭ ᱵᱮᱱ ᱛᱷᱚᱲᱟ?
ᱯᱚᱨᱤᱵᱮᱥ ᱫᱚ ᱜᱚᱝᱠᱮ ᱟᱵᱚᱣᱟᱜ ᱡᱤᱭᱚᱱ ᱨᱮ, ᱟᱹᱰᱤᱜᱮ ᱞᱟᱹᱠᱛᱤᱭᱟ᱾ ᱢᱮᱱ ᱞᱟᱹᱠᱛᱤ ᱫᱚ ᱜᱚᱝᱠᱮ ᱱᱚᱜᱼᱚᱭ᱾ ᱡᱟᱦᱟ, ᱟᱵᱚ ᱡᱟᱦᱟᱸ ᱵᱟᱧᱪᱟᱣ ᱞᱟᱹᱜᱤᱜ ᱚᱠᱥᱤᱡᱮᱱ ᱫᱚᱨᱠᱟᱨ ᱛᱟᱵᱚᱱ᱾ ᱚᱱᱟ ᱢᱟ, ᱫᱟᱨᱮ ᱱᱟᱹᱲᱤ ᱠᱷᱚᱱ ᱜᱮᱵᱚᱱ ᱧᱟᱢᱟ᱾ ᱟᱨ ᱡᱩᱫᱤ ᱫᱟᱨᱮ ᱱᱟᱹᱲᱤ ᱵᱟᱭ ᱛᱟᱦᱮᱱᱟ ᱟᱵᱚ ᱦᱚᱸ ᱵᱟᱝ ᱵᱚᱱ ᱛᱟᱦᱮᱱᱟ ᱾
ᱦᱩᱸ ᱾
ᱢᱮᱱ ᱫᱚ ᱱᱚᱣᱟᱴᱟᱜ ᱜᱮ ᱜᱚᱝᱠᱮ ᱾
ᱦᱮᱸ, ᱟᱹᱰᱤ ᱱᱟᱯᱟᱭ ᱠᱟᱛᱷᱟ ᱵᱮᱱ ᱞᱟᱹᱭ ᱠᱟᱜᱼᱟ ᱜᱚᱝᱠᱮ ᱮᱱᱛᱮᱜ ᱾ ᱢᱟᱱᱢᱤ ᱫᱚ ᱯᱩᱨᱟᱹ ᱞᱮᱠᱟᱛᱮ ᱯᱚᱨᱤᱵᱮᱥ ᱪᱮᱛᱟᱱ ᱨᱮᱜᱮ ᱵᱷᱚᱨᱥᱟ ᱠᱟᱱᱟ ᱵᱚᱱ ᱾ ᱟᱵᱚ ᱡᱟᱦᱟᱸ ᱦᱚᱭᱛᱮ ᱥᱟᱦᱮᱫ ᱮᱫᱟ ᱵᱚᱱ ᱡᱟᱦᱟᱸ ᱫᱟᱜ ᱵᱚᱱ ᱧᱩᱭᱮᱜᱼᱟ ᱟᱨ ᱡᱟᱦᱟᱸ ᱡᱚᱢᱟᱜ ᱵᱚᱱ ᱡᱚᱢᱮᱜᱼᱟ ᱡᱚᱛᱚ ᱜᱮ ᱯᱚᱨᱤᱵᱮᱥ ᱠᱷᱚᱱ ᱵᱚᱱ ᱧᱟᱢ ᱮᱫᱼᱟ ᱾
ᱦᱳᱭ ᱦᱳᱭ ᱾
ᱛᱮ ᱯᱚᱨᱵᱮᱥ ᱵᱮᱜᱚᱨ ᱢᱟᱹᱱᱢᱤᱭᱟᱜ ᱡᱤᱭᱚᱱ ᱠᱚᱞᱯᱚᱱᱟ ᱜᱮ ᱵᱟᱝ ᱜᱟᱱᱚᱜᱼᱟ ᱜᱚᱝᱠᱮ ᱾
ᱦᱳᱭ ᱜᱚᱝᱠᱮ ᱾
ᱜᱚᱝᱠᱮ ᱞᱟᱹᱭ ᱠᱮᱜᱼᱟ ᱵᱮᱱ ᱡᱩᱫᱤ ᱯᱚᱨᱤᱵᱮᱥ ᱢᱟᱹᱭᱞᱟᱹ ᱵᱟ ᱫᱩᱥᱚᱱ ᱜᱚᱫᱚᱜᱼᱟ ᱛᱚᱵᱮ ᱪᱮᱫ ᱪᱮᱫ ᱮᱴᱠᱮᱴᱚᱬᱮ ᱧᱮᱞ ᱫᱟᱲᱮᱭᱟᱜᱼᱟ ᱜᱚᱝᱠᱮ?
ᱯᱚᱨᱤᱵᱮᱥ ᱫᱩᱥᱚᱱ ᱞᱮᱱᱠᱷᱟᱱ ᱜᱚᱢᱠᱮ ᱢᱮᱱ ᱜᱟᱱᱚᱜᱼᱟ ᱡᱮᱢᱚᱱ ᱯᱚᱨᱤᱵᱮᱥ ᱡᱩᱫᱤ ᱫᱩᱥᱚᱱᱚᱜᱼᱟ, ᱞᱚᱞᱚᱴᱟᱜ ᱫᱚ ᱟᱹᱰᱤ ᱡᱟᱹᱥᱛᱤᱜ ᱛᱟᱵᱚᱱᱟ ᱟᱨ ᱟᱵᱚᱣᱟᱜ ᱡᱟᱦᱟᱸ ᱦᱚᱲᱢᱚ ᱠᱚᱨᱮ ᱨᱚ ᱵᱟᱹᱲᱤᱡ ᱚᱨᱥᱚᱝ ᱵᱚᱞᱚᱱᱟ ᱾ ᱱᱟᱱᱟ ᱱᱟᱜ ᱦᱟᱱᱟ ᱱᱟᱣᱟ ᱟᱡᱟᱨ ᱛᱮᱵᱚᱱ ᱟᱡᱟᱨ ᱨᱮᱵᱚᱱ ᱯᱟᱲᱟᱜᱼᱟ ᱾ ᱱᱚᱝᱠᱟ ᱜᱚᱝ
ᱦᱩᱸ, ᱦᱚᱭ ᱨᱩᱣᱟ ᱦᱟᱥᱩ ᱵᱮᱱ ᱞᱟᱹᱭ ᱠᱮᱜᱼᱟ ᱜᱚᱝᱠᱮ ᱥᱟᱹᱨᱤᱜᱤ ᱯᱚᱨᱤᱵᱮᱥ ᱢᱟᱹᱭᱞᱟᱹ ᱞᱮᱱᱠᱷᱟᱱ ᱟᱭᱢᱟ ᱞᱮᱠᱟᱱ ᱨᱩᱣᱟᱹ ᱦᱟᱹᱥᱩ ᱵᱟᱹᱲᱛᱤᱜᱼᱟ, ᱥᱟᱯᱷᱟ ᱫᱟᱜ ᱨᱮᱱᱟᱜ ᱟᱱᱟᱴ ᱧᱮᱞᱚᱜᱼᱟ ᱥᱮ ᱫᱟᱜ ᱡᱟᱹᱲᱤ ᱵᱚᱫᱚᱞᱚᱜᱼᱟ ᱾
ᱦᱳᱭ ᱦᱳᱭ ᱾
ᱟᱨ ᱡᱤᱣᱤ ᱡᱤᱱᱛᱩ ᱠᱚᱣᱟᱜ ᱡᱤᱭᱚᱱ ᱵᱟᱹᱭ ᱵᱟᱹᱭ ᱛᱮ ᱱᱚᱥᱴᱚᱜᱼᱟ, ᱟᱹᱰᱤ ᱫᱟᱢᱟᱱ ᱠᱟᱛᱷᱟ ᱵᱮᱱ ᱞᱟᱹᱭ ᱠᱮᱭᱟ ᱜᱚᱝᱠᱮ ᱛᱚᱵᱮ ᱞᱟᱹᱭ ᱠᱮᱭᱟᱵᱮᱱ ᱜᱚᱝᱠᱮ ᱯᱚᱨᱤᱵᱮᱥ ᱵᱟᱧᱪᱟᱣ ᱫᱚ ᱪᱮᱫ ᱞᱟᱹᱜᱤᱫ ᱩᱱᱟᱹᱜ ᱡᱟᱹᱨᱩᱲ ᱜᱮᱭᱟ?
ᱯᱚᱨᱤᱵᱮᱥ ᱵᱟᱧᱪᱟᱣ ᱫᱚ ᱡᱟᱹᱨᱩᱲ ᱫᱚ ᱜᱚᱝᱠᱮ ᱯᱚᱨᱤᱵᱮᱥ ᱛᱟᱦᱮᱸ ᱞᱮᱱ ᱛᱟᱵᱚᱱ ᱠᱷᱟᱱ ᱦᱚᱜᱼᱚᱭ ᱡᱟᱦᱟ ᱟᱵᱚᱣᱟᱜ ᱵᱟᱭᱳᱰᱟᱭᱵᱷᱟᱨᱥᱤᱴᱤ ᱠᱚᱦᱚᱸ ᱢᱤᱫᱴᱟᱝ ᱥᱟ ᱟᱨ ᱢᱤᱫᱴᱟᱝ ᱛᱚᱯᱚᱞ ᱟᱠᱟᱱᱟ ᱚᱱᱟ ᱠᱚᱦᱚᱸ ᱡᱤᱭᱟᱹᱲᱚᱜᱼᱟ ᱟᱨ ᱵᱟᱝ ᱨᱟᱹᱯᱩᱛᱚᱜᱼᱟ ᱾ ᱟᱨ ᱜᱚᱝᱠᱮ ᱱᱚᱜᱼᱚᱭ ᱡᱟᱦᱟᱸ ᱯᱚᱨᱤᱵᱮᱥ ᱠᱷᱟᱹᱛᱤᱨ ᱛᱮ ᱟᱵᱚ ᱡᱤᱵᱽᱼᱡᱤᱭᱟᱹᱞᱤ ᱥᱟᱶᱛᱮ ᱟᱹᱰᱤ ᱨᱚᱠᱚᱢ ᱡᱤᱵᱽ ᱡᱤᱭᱟᱹᱞᱤ ᱠᱚ ᱵᱟᱧᱪᱟᱣ ᱢᱮᱱᱟᱜ ᱠᱚᱣᱟ ᱾ ᱪᱟᱱᱥ ᱫᱟᱨᱮ ᱠᱷᱚᱱᱟᱜ ᱡᱚᱢ ᱵᱟᱵᱚᱱ ᱧᱟᱢ ᱞᱮᱠᱷᱟᱱ ᱚ ᱫᱟᱨᱮ ᱠᱷᱚᱱᱟᱜ ᱡᱚ ᱵᱟᱦᱟ ᱠᱚ ᱚᱱᱟ ᱡᱚᱢᱟᱢ ᱵᱚᱱ ᱧᱟᱢᱟ ᱾ ᱟᱨ ᱱᱚᱣᱟ ᱠᱚ ᱡᱩᱫᱤ ᱡᱚ ᱵᱟᱦᱟ ᱠᱚ ᱵᱟᱵᱚᱱ ᱧᱟᱢᱟ ᱛᱟᱦᱚᱞᱮ ᱟᱵᱚᱣᱟᱜ ᱢᱤᱫ ᱫᱤᱱ ᱫᱚ ᱱᱟᱥᱟᱣ ᱞᱟᱹᱠᱛᱤᱭᱟ ᱵᱚᱱᱟ ᱜᱚᱝᱠᱮ ᱾
ᱦᱩᱸ ᱥᱟᱹᱨᱤᱜᱮ ᱜᱚᱝᱠᱮ ᱯᱚᱨᱤᱵᱮᱥ ᱵᱟᱧᱪᱟᱣ ᱟᱹᱰᱤ ᱡᱟᱨᱩᱲ ᱜᱮᱭᱟ, ᱮᱱᱛᱮ ᱜᱮ ᱱᱚᱣᱟ ᱪᱮᱛᱟᱨ ᱨᱮᱜᱮ ᱢᱟᱱᱢᱤ ᱪᱮᱬᱮ ᱪᱩᱯᱨᱩᱫ ᱟᱨ ᱫᱟᱨᱮ ᱱᱟᱬᱤᱭᱟᱜ ᱡᱤᱭᱚᱱ ᱵᱷᱚᱨᱥᱟ ᱠᱟᱱᱟ ᱾ ᱯᱚᱨᱤᱵᱮᱥ ᱱᱟᱯᱟᱭ ᱛᱟᱦᱮᱸ ᱞᱮᱱᱠᱷᱟᱱ ᱱᱤᱛᱚᱜ ᱨᱮᱱ ᱟᱨ ᱫᱟᱨᱟᱭ ᱠᱟᱱ ᱯᱤᱲᱦᱤ ᱢᱤᱫ ᱱᱟ ᱯᱟᱭ ᱟᱨ ᱨᱩᱠᱷᱤᱭᱟᱹ ᱡᱤᱭᱚᱱ ᱠᱚ ᱧᱟᱢᱟ᱾
ᱦᱳᱭ ᱜᱚᱝᱠᱮ᱾ ᱟᱨ ᱜᱚᱝᱠᱮ ᱱᱚᱜᱚᱭ ᱡᱟᱦᱟᱸ ᱟᱸ ᱯᱩᱨᱤᱵᱮᱥ ᱡᱟᱦᱟᱸᱼᱼ ᱢᱟᱱᱣᱟ ᱠᱚ ᱟᱹᱰᱤ ᱠᱚ ᱠᱷᱩᱛᱤᱭᱮᱫᱟ᱾ ᱱᱚᱣᱟ ᱠᱷᱩᱚᱛᱤ ᱵᱟᱨᱮᱛᱮ ᱵᱟᱨᱯᱮ ᱠᱟᱛᱷᱟ ᱵᱤᱱ ᱞᱟᱹᱭ ᱞᱮᱠᱷᱟᱱ ᱟᱹᱰᱤ ᱜᱮ ᱱᱟᱯᱟᱭ ᱠᱚᱜᱼᱟ᱾ ᱜᱚᱝᱠᱮ᱾
ᱦᱚᱜᱼᱚᱭ ᱡᱮ ᱯᱚᱨᱤᱵᱮᱥ ᱵᱚᱱ ᱠᱷᱚᱛᱤᱭᱮᱫ ᱠᱟᱱ ᱵᱟᱝᱵᱚᱱ ᱵᱟᱧᱪᱟᱣᱮᱫ ᱠᱟᱱ ᱱᱚᱣᱟᱼᱼ ᱚᱠᱛᱮ ᱨᱮ ᱪᱮᱫ ᱞᱮᱠᱟᱱ ᱚᱨᱥᱚᱝ ᱫᱟᱲᱮᱭᱟᱜᱼᱟ᱾ ᱚᱱᱟ ᱫᱚᱞᱤᱧ ᱞᱟᱹᱭᱮᱜᱼᱟ᱾ ᱜᱚᱝᱠᱮᱼᱼ ᱵᱤᱨ ᱠᱚᱢᱚᱜᱼᱟ᱾ ᱛᱟᱢ ᱢᱟᱛᱨᱟ ᱥᱮ ᱞᱚᱞᱚᱥᱚᱝ ᱵᱟᱹᱲᱛᱤᱜᱼᱟ ᱵᱟᱸ ᱠᱷᱼᱼ ᱵᱟ ᱟᱨ ᱦᱩᱰᱩᱨ ᱦᱚᱭ ᱞᱮᱱᱠᱟᱱ ᱼᱼ ᱠᱚ ᱵᱟᱹᱲᱛᱤᱜ ᱼᱟ᱾ ᱟᱭᱢᱟ ᱡᱤᱵ ᱡᱩᱱᱛᱩ ᱟᱨ ᱫᱟᱨᱮ ᱠᱚ ᱟᱫ ᱜᱚᱫᱚᱜ ᱟᱠᱚ, ᱟᱨ ᱢᱟᱹᱱᱢᱤᱭᱟᱜ ᱡᱤᱭᱚᱱ ᱟᱹᱰᱤ ᱠᱮᱴᱮᱡ ᱦᱩᱭᱩᱜᱼᱟ᱾ ᱜᱚᱢᱠᱮ᱾ ᱜᱚᱝᱠᱮ ᱞᱟᱹᱭᱠᱮᱜᱼᱟ ᱵᱮᱱ ᱯᱚᱨᱤᱵᱮᱥᱼᱼ ᱵᱟᱧᱪᱟᱣ ᱨᱮ ᱦᱚᱲ ᱠᱚᱣᱟᱜ ᱪᱮᱫ ᱮᱱᱮᱢ ᱛᱟᱦᱮᱸ ᱫᱟᱲᱮᱭᱟᱜ ᱜᱚᱝᱠᱮ?
ᱮᱠᱫᱚᱢ ᱟᱹᱰᱤ ᱠᱩᱠᱞᱤ ᱵᱤᱱ ᱫᱚᱦᱚ ᱠᱟᱫᱟ ᱜᱚᱝᱠᱮ᱾ ᱢᱮᱱ ᱮᱱᱮᱢ ᱫᱚ ᱫᱚᱨᱠᱟᱨᱼᱼ ᱯᱩᱨᱤᱵᱮᱥ ᱵᱟᱨᱮᱛᱮ ᱟᱵᱚ ᱥᱤᱠᱷᱱᱟᱹᱛ ᱞᱟᱜᱟᱣ ᱵᱚᱱᱟ ᱯᱩᱛᱤᱴᱤ ᱦᱚᱲ᱾ ᱵᱟᱠᱷᱟᱱ ᱯᱚᱨᱤᱵᱮᱥ ᱨᱮᱱᱟᱜ ᱛᱤᱱᱟᱹᱜ ᱴᱟᱜ ᱟᱵᱚᱣᱟᱜ ᱢᱟᱹᱱᱢᱤ ᱡᱤᱭᱚᱱ ᱨᱮ ᱤᱱᱯᱚᱼᱼ ᱴᱮᱱᱟ ᱚᱱᱟ ᱵᱟᱝᱵᱚᱱ ᱵᱩᱡᱷᱟᱹᱣ ᱫᱟᱲᱮᱭᱟᱜᱼᱟ᱾ ᱟᱨ ᱤᱜ ᱡᱚᱛᱚ ᱦᱚᱲ ᱜᱮᱼᱼᱼ ᱥᱮᱪᱮᱫ ᱛᱟᱦᱮᱱ ᱛᱟᱵᱚᱱ ᱠᱷᱟᱱ ᱱᱚᱣᱟ ᱫᱚᱵᱚᱱ ᱵᱩᱡᱷᱟᱹᱣ ᱫᱟᱲᱮᱭᱟᱜᱼᱟ᱾ ᱟᱨ ᱡᱟᱦᱟᱸ ᱵᱤᱨ ᱠᱚᱵᱚᱱ ᱪᱟᱞᱟᱜᱼᱟᱼᱼ ᱥᱟᱦᱟᱱ, ᱠᱚ ᱥᱟᱠᱟᱢ, ᱠᱚᱵᱚᱱ ᱦᱮᱴᱮᱡᱼᱟ᱾ ᱡᱟᱛᱮ ᱮᱢᱚᱱ ᱵᱷᱟᱵ ᱛᱮᱵᱚᱱ ᱦᱮᱴᱮᱡᱼᱟ᱾ ᱡᱟᱛᱮ ᱯᱚᱨᱤᱵᱮᱥ ᱟᱨᱚ ᱱᱚᱥᱴᱚᱜ ᱢᱟ᱾ ᱡᱟᱦᱟᱸ ᱠᱟᱹᱴᱤᱡ ᱠᱟᱹᱴᱤᱡ ᱫᱟᱨᱮ ᱠᱚᱫᱚ ᱟᱞᱚᱵᱚᱱ ᱢᱟᱜᱽ ᱢᱟ ᱵᱟᱝᱠᱷᱟᱱᱼᱼ ᱨᱚᱦᱚᱲ ᱟᱠᱟᱱ ᱫᱟᱨᱮ ᱜᱮᱵᱚᱱ ᱢᱟᱜᱽ ᱢᱟ ᱚᱝᱠᱟ ᱞᱮᱠᱷᱟᱱ ᱫᱚ ᱟᱵᱚᱣᱟᱜ ᱯᱚᱨᱤᱵᱮᱥ ᱴᱟᱜᱼᱼ ᱱᱟᱭᱛᱮ ᱱᱟᱯᱟᱭ ᱛᱮ ᱛᱟᱦᱮᱱ ᱛᱟᱵᱚᱱᱟ ᱠᱚ
ᱟᱹᱰᱤ ᱡᱚᱛᱷᱟᱛ ᱠᱟᱛᱷᱟ ᱵᱮᱱ ᱞᱟᱹᱭ ᱠᱟᱜᱼᱟ᱾ ᱜᱚᱝᱠᱮ ᱱᱚᱜᱚᱭ ᱥᱮᱪᱮᱫ ᱨᱮᱱᱟᱜ ᱠᱟᱛᱷᱟ ᱵᱮᱱ ᱞᱟᱹᱭ ᱠᱟᱜᱼᱟ᱾ ᱥᱮᱪᱮᱫ ᱨᱮ ᱢᱟ ᱱᱤᱦᱟᱹᱛ ᱜᱤᱼᱼ ᱞᱟᱹᱠᱛᱤ ᱜᱮᱭᱟ ᱛᱚᱵᱮ ᱡᱚᱛᱚ ᱦᱚᱲ ᱜᱮ ᱡᱩᱫᱤᱼᱼᱼ ᱫᱟᱨᱮ ᱵᱚᱱ ᱨᱚᱦᱚᱭᱟ ᱯᱞᱟᱥᱴᱤᱠ ᱵᱮᱵᱚᱦᱟᱨ ᱠᱚᱵᱚᱱ ᱠᱚᱢᱟᱼᱼᱼ ᱥᱮ ᱡᱟᱣᱨᱟ ᱡᱤᱱᱤᱥ ᱴᱷᱟᱹᱣᱠᱟᱹ ᱣᱥᱮ ᱢᱤᱫᱼᱼ ᱴᱷᱟᱶ ᱨᱮᱠᱚ ᱨᱮ ᱜᱤᱰᱤᱭᱟᱵᱚᱱ ᱟᱨ ᱫᱟᱜᱼᱼ ᱵᱟᱵᱚ ᱵᱟᱹᱲᱤᱡᱟ ᱛᱚᱵᱮ ᱯᱚᱨᱤᱵᱮᱥ ᱫᱚ ᱟᱭᱢᱟ ᱜᱮ ᱵᱟᱧᱪᱟᱣ ᱫᱟᱲᱮᱭᱟᱜᱼᱟᱢ᱾
ᱦᱳᱭ ᱜᱚᱝᱠᱮ ᱾
ᱱᱚᱣᱟ ᱱᱚᱜᱚᱭ ᱡᱮ ᱩᱝᱠᱩ ᱯᱟᱹᱴᱷᱩᱣᱟᱹ ᱠᱚᱼᱼᱼ ᱪᱮᱫ ᱞᱮᱠᱟᱛᱮ ᱯᱚᱨᱤᱵᱮᱥ ᱵᱟᱧᱪᱟᱣ ᱨᱮ ᱜᱚᱲᱚ ᱠᱚ ᱮᱢ ᱫᱟᱲᱮᱭᱟᱜᱼᱟ᱾ ᱜᱚᱝᱠᱮ ᱠᱟᱹᱴᱤᱡ ᱵᱮᱱ ᱞᱟᱹᱭ ᱠᱮᱭᱟ᱾
ᱟᱹᱰᱤ ᱱᱟᱯᱟᱭ ᱠᱩᱠᱞᱤ ᱵᱤᱱ ᱫᱚᱦᱚ ᱠᱟᱫᱟ ᱜᱚᱝᱠᱮ᱾ ᱯᱟᱹᱴᱷᱩᱣᱟᱹ ᱠᱚ᱾ ᱜᱚᱲᱚ ᱫᱚᱠᱚ ᱮᱢ ᱫᱟᱲᱮᱭᱟᱜᱼᱟ᱾ ᱡᱟᱦᱟᱸ ᱡᱟᱦᱟᱸ ᱵᱚᱱ ᱯᱟᱲᱦᱟᱜ ᱠᱟᱱᱟ᱾ ᱢᱟᱱᱮ ᱴᱮᱱ ᱫᱷᱟᱹᱨᱤᱡ ᱫᱚ ᱯᱚᱨᱤᱵᱮᱥ ᱟᱢᱟᱫᱮᱨ ᱯᱚᱨᱤᱵᱮᱥ ᱢᱤᱫᱴᱟᱝ ᱥᱟᱛᱟᱢ ᱢᱮᱱᱟᱜᱼᱟ᱾ ᱥᱮ ᱵᱤᱥᱚᱭ ᱢᱮᱱᱟᱜ ᱚᱱᱟ ᱫᱚ ᱡᱷᱚᱛᱚ ᱦᱚᱲ ᱜᱮᱵᱚᱱ ᱯᱟᱲᱦᱟᱣ ᱫᱟ ᱟᱨ ᱤᱱᱟᱹ ᱠᱷᱚᱱᱟᱜ ᱡᱩᱫᱤ ᱩᱥᱩᱞ ᱥᱮᱫ ᱵᱚᱱ ᱪᱟᱞᱟᱜ ᱠᱷᱟᱱ ᱼᱼ ᱡᱟᱦᱟᱸᱭ ᱫᱚ ᱛᱮᱠᱚ ᱯᱟᱲᱦᱟᱣ ᱵᱟᱲᱟᱜ ᱠᱟᱱ ᱩᱱᱠᱩ ᱫᱚᱠᱚ
ᱯᱩᱨᱤᱵᱮᱥ ᱴᱟᱜ ᱢᱟᱹᱱᱢᱤ ᱡᱤᱭᱚᱱ ᱨᱮ ᱛᱤᱱᱟᱹᱜᱴᱟᱜ ᱜᱩᱨᱩᱜᱛᱚᱣᱟ᱾ ᱡᱩᱫᱤ ᱜᱮ ᱢᱮᱴᱟᱝ ᱜᱤᱫᱽᱨᱟᱹᱼᱼ ᱢᱤᱫᱴᱟᱝ ᱟᱛᱳ ᱨᱮ ᱡᱮ ᱯᱚᱨᱤᱵᱮᱥ ᱱᱤᱭᱮᱛᱮᱭ ᱯᱟᱲᱦᱟᱜ ᱠᱟᱱᱟ ᱥᱮ ᱡᱤᱭᱳᱜᱨᱟᱯᱷᱤ ᱱᱤᱭᱮᱛᱮᱭ ᱯᱟᱲᱦᱟᱜ ᱠᱟᱱᱟ᱾ ᱠᱟᱱᱟ ᱩᱱᱠᱩ ᱠᱟᱹᱴᱤᱡ ᱡᱟᱦᱟᱸᱭ ᱵᱟᱝ ᱥᱤᱠᱷᱱᱟᱹᱛ ᱦᱚᱲ ᱠᱚ ᱩᱱᱠᱩ ᱞᱟᱹᱭ ᱵᱩᱡᱷᱟᱹᱣ ᱠᱚ ᱢᱟ ᱡᱮ᱾ ᱫᱟᱨᱮ ᱢᱟᱜ ᱠᱚᱫᱚ ᱮᱠᱟᱞ ᱜᱮ ᱟᱞᱟ ᱵᱚ ᱢᱟᱜᱽ᱾ ᱢᱟᱜᱽ ᱫᱚᱵᱚᱱ ᱢᱟᱜᱽ ᱨᱮᱦᱚᱸ ᱡᱟᱦᱟᱸᱛᱮ ᱟᱵᱚᱣᱟᱜ ᱯᱚᱨᱤᱵᱮᱥ ᱟᱞᱚ ᱱᱟᱥᱟᱜ ᱛᱟᱵᱚᱱᱟ ᱱᱚᱝᱠᱟᱱ ᱠᱟᱹᱢᱤ ᱵᱚᱱ ᱠᱚᱨᱟᱣ ᱢᱟ ᱯᱞᱟᱥ, ᱛᱤᱠ ᱠᱚ ᱥᱚᱴᱤᱠ ᱡᱟᱭᱜᱟ ᱨᱮᱵᱚᱱ ᱜᱤᱰᱤ ᱢᱟ ᱟᱨ ᱫᱟᱨᱮ ᱱᱟᱹᱲᱤᱭᱟᱜ ᱡᱟᱛᱮ ᱠᱷᱚᱛᱤ ᱟᱞᱚ ᱦᱩᱭᱩᱜ, ᱛᱟᱠᱣᱟ ᱚᱱᱠᱟ ᱵᱷᱟᱵᱛᱮ ᱟᱵᱚ ᱵᱚᱱ ᱞᱟᱦᱟ ᱪᱟᱞᱟᱜᱼᱟ ᱠᱟᱱᱟ,
ᱟᱹᱰᱤ ᱱᱟᱯᱟᱭ ᱠᱟᱛᱷᱟ ᱵᱮᱱ ᱞᱟᱹᱭ ᱟᱠᱟᱜ ᱜᱚᱢᱠᱮ ᱱᱚᱣᱟ, ᱱᱚᱜ ᱚᱭ ᱡᱮ ᱯᱟᱹᱴᱷᱩᱣᱟᱹ ᱠᱚ ᱫᱟᱨᱮ ᱨᱚᱦᱚᱭ ᱠᱟᱹᱢᱤ ᱦᱚᱨᱟ ᱨᱮ ᱥᱮᱞᱮᱫ ᱠᱚ ᱛᱟᱦᱮᱸ ᱫᱟᱲᱮᱭᱟᱜ ᱢᱟ, ᱥᱮᱠᱚ ᱛᱟᱦᱮᱸᱱ ᱢᱟ ᱟᱨ᱾ ᱟᱥᱮ ᱯᱟᱥᱮ ᱴᱷᱟᱶ ᱠᱚ ᱥᱟᱯᱟ ᱠᱚ ᱫᱚᱦᱚ ᱫᱟᱲᱮᱭᱟᱜᱼᱟ ᱟᱨ ᱡᱟᱦᱟᱸ᱾ ᱯᱚᱨᱤᱵᱮᱥ ᱵᱟᱵᱚᱫ ᱛᱮ ᱮᱴᱟᱜ ᱦᱚᱲ ᱠᱚ ᱪᱮᱸᱜᱷᱟᱣ ᱫᱟᱲᱮ ᱣᱟᱠᱚᱣᱟ᱾
ᱦᱳᱭ,
ᱟᱹᱰᱤ ᱱᱟᱯᱟᱭ ᱠᱟᱛᱷᱟ᱾
ᱦᱳᱭ᱾
ᱢᱤᱫᱴᱮᱡ ᱟᱵᱮᱱ ᱞᱤᱧ ᱠᱩᱞᱤ ᱠᱮᱵᱱᱟ ᱡᱮ ᱯᱚᱨᱤᱵᱮᱥ ᱵᱟᱧ ᱨᱮ ᱫᱟᱭᱤᱛᱚ ᱪᱮᱫ ᱥᱚᱨᱠᱟᱨᱟᱜ ᱠᱟᱱᱟ᱾
ᱟᱹᱰᱤ ᱦᱚᱸ ᱡᱚᱛᱷᱟᱛ ᱛᱮᱞᱟ ᱵᱤᱱ ᱫᱚᱦᱚ ᱟᱠᱟᱜᱼᱟ ᱜᱚᱝᱠᱮ᱾ ᱱᱚᱣᱟ ᱛᱮᱞᱟ ᱫᱚᱦᱚ ᱞᱟᱹᱜᱤᱫ ᱟᱭᱢᱟ ᱟᱭᱢᱟ ᱥᱟᱨᱦᱟᱣ᱾ ᱟᱨ ᱱᱚᱣᱟ ᱫᱚ ᱥᱚᱨᱠᱟᱨ ᱥᱩᱢᱩᱝᱟᱜ ᱫᱚ ᱵᱟᱝ ᱱᱚᱣᱟ ᱫᱚ ᱯᱨᱚᱛᱤᱴᱤ ᱦᱚᱲᱟᱜ᱾ ᱥᱮ ᱢᱤᱢᱤᱫᱴᱟᱝ ᱦᱚᱲᱟᱜ ᱜᱮ, ᱫᱟᱭᱤᱛᱚ ᱛᱟᱦᱮᱱ ᱫᱚᱨᱠᱟᱨ ᱡᱮ ᱯᱚᱨᱤᱵᱮᱥ ᱪᱮᱫ ᱞᱮᱠᱟ ᱠᱟᱛᱮᱫ ᱵᱚᱱ ᱵᱟᱧᱪᱟᱣᱟ᱾ ᱵᱟᱠᱷᱟᱱ ᱢᱤᱫ ᱦᱚᱲ ᱡᱩᱫᱤ ᱞᱟᱹᱭᱟᱭ ᱡᱮ ᱤᱧ ᱯᱚᱨᱤᱵᱮᱥ ᱤᱧ ᱵᱟᱧᱪᱟ ᱢᱤᱫ ᱦᱚᱲ ᱛᱮᱫᱚ ᱵᱟᱭ ᱫᱟᱲᱮᱭᱟᱜᱼᱟ᱾ ᱟᱫᱚ᱾ ᱫᱷᱟᱹᱨᱛᱤ ᱨᱮᱱ ᱥᱟᱱᱟᱢ ᱦᱚᱲ ᱛᱮᱜᱮ ᱯᱚᱨᱤᱵᱮᱥ ᱪᱮᱫ ᱞᱮᱠᱟ ᱠᱟᱛᱮᱜ ᱡᱤᱭᱟᱹᱲ ᱵᱚᱱ ᱫᱚᱦᱚᱭᱟ᱾ ᱥᱟᱱᱟᱢ ᱦᱚᱲᱜᱮ ᱠᱩᱨᱩᱢᱩᱴᱩ ᱞᱟᱜᱟᱣ ᱟᱵᱚᱱᱟ᱾
ᱟᱹᱰᱤ ᱡᱚᱛᱷᱟᱛ ᱠᱟᱛᱷᱟ ᱵᱮᱱ ᱞᱟᱹᱭ ᱠᱟᱜᱼᱟ ᱜᱚᱝᱠᱮ ᱥᱟᱨᱦᱟᱣ ᱜᱮ ᱚᱱᱟ ᱤᱭᱟᱹᱛᱮ᱾ ᱡᱮ ᱥᱚᱨᱠᱟᱨ ᱥᱩᱢᱩᱝ ᱫᱚ ᱵᱟᱝ ᱟᱹᱰᱤ ᱚᱱᱟ ᱫᱚ᱾ ᱵᱟᱝ ᱴᱷᱤᱠᱟ ᱟᱨᱠᱤ ᱥᱚᱨᱠᱟᱨ ᱫᱚ᱾ ᱞᱟᱹᱭ ᱞᱮᱠᱷᱟ ᱥᱚᱨᱠᱟᱨ ᱫᱚ ᱟᱭᱤᱱᱮ ᱵᱮᱱᱟᱣ ᱫᱟᱲᱮᱭᱟᱜ ᱢᱮᱱᱠᱟᱷᱟᱱ ᱚᱱᱟ᱾ ᱟᱹᱭᱤᱱ ᱢᱟᱱᱟᱣ ᱟᱨ ᱯᱚᱨᱤᱵᱮᱥ ᱵᱟᱧᱪᱟᱣ ᱫᱚ ᱟᱵᱚ ᱡᱚᱛᱚ ᱦᱚᱲ ᱜᱮ ᱫᱟᱭᱤᱛᱛᱚ ᱠᱟᱱ ᱛᱟᱵᱚᱱᱟ᱾ ᱛᱚᱵᱮ ᱜᱚᱝᱠᱮ ᱟᱵᱚ ᱡᱚᱛᱚ᱾ ᱡᱚᱛᱚ ᱦᱚᱲ ᱪᱮᱫ ᱞᱟᱹᱠᱛᱤ ᱠᱟᱱᱟ ᱠᱟᱹᱢᱤ᱾ ᱟᱵᱮᱱᱟᱜ ᱢᱚᱛ ᱛᱮ ᱛᱷᱚᱲᱟ ᱵᱮᱱ ᱞᱟᱹᱭ ᱥᱟᱰᱮ ᱠᱮᱭᱟ᱾
ᱜᱚᱝᱠᱮ ᱟᱫᱚ ᱚᱠᱛᱚ ᱠᱚ ᱟᱹᱞᱤᱧ ᱫᱚ ᱵᱟᱞᱤᱧ ᱫᱟᱲᱮᱭᱟᱜ ᱠᱟᱱᱟ ᱜᱚᱝᱠᱮ,
ᱴᱟᱭᱤᱢ ᱦᱚᱸ ᱪᱟᱵᱟ ᱦᱮᱡ ᱮᱱᱟ,